ᱜᱚᱢᱠᱮ ᱡᱚᱦᱟᱨ
ᱡᱚᱦᱟᱨ ᱜᱮ ᱜᱚᱝᱠᱮ᱾
ᱦᱚᱸ ᱥᱚᱱᱟᱯᱟᱭ ᱜᱮᱛᱚ? ᱚ ᱢᱮᱱ ᱫᱟᱞᱤᱧ ᱱᱟᱯᱟᱭ ᱜᱮᱛᱚ?
ᱦᱮᱸ ᱱᱟᱯᱟᱭ ᱜᱮ᱾
ᱟᱪᱪᱷᱟ ᱟᱪᱪᱷᱟ ᱟᱪᱪᱷᱟ ᱴᱷᱤᱠ ᱴᱷᱤᱠ ᱟᱞᱤᱧ ᱦᱚᱸ ᱱᱟᱯᱟᱭ ᱜᱮ ᱦᱟᱸᱜ, ᱦᱮᱸ ᱟᱞᱤᱧ ᱦᱚᱸ ᱱᱟᱯᱟᱭ ᱜᱮ ᱦᱟᱸᱜ᱾
ᱳ ᱱᱟᱯᱟᱭ ᱜᱮ ᱛᱟᱦᱚᱞᱮ᱾
ᱱᱟᱯᱟᱭ ᱜᱮᱜ ᱦᱟᱸᱭ ᱦᱳᱭ ᱦᱳᱭ᱾ ᱛᱚᱻ ᱟᱨ ᱞᱟᱝ ᱨᱚᱯᱚᱲᱟ,
ᱦᱩ
ᱟᱻ ᱩᱢᱻ ᱱᱚᱣᱟ ᱤᱭᱟᱹ ᱤᱫᱤ ᱠᱟᱛᱮ ᱦᱳᱭ ᱥᱮ? ᱱᱚᱣᱟ ᱟᱡᱟᱨ ᱤᱫᱤ ᱠᱟᱛᱮ ᱞᱟᱝ ᱨᱚᱯᱚᱲᱟ ᱠᱟᱹᱴᱤᱡ,
ᱟᱪᱪᱷᱟ ᱴᱷᱤᱠ ᱜᱮᱭᱟ ᱢᱟ ᱛᱟᱦᱚᱞᱮ,
ᱦᱳᱭ ᱦᱳᱭ ᱟᱫᱚ ᱦᱚᱜᱼᱚᱭ ᱡᱮ ᱧᱮᱞᱚᱜ ᱠᱟᱱᱟ, ᱮᱸ ᱱᱤᱛᱚᱝ ᱵᱚᱨᱛᱚ ᱢᱟᱱ ᱡᱮ, ᱟᱹᱰᱤ ᱡᱳᱨ ᱱᱚᱠᱟ ᱟ ᱢᱟᱱᱮ ᱨᱳᱜᱽ ᱟᱡᱟᱨ ᱱᱚᱝ ᱠᱟ ᱦᱩᱭᱩᱜ ᱠᱟᱱᱟ ᱡᱟᱦᱟᱸ ᱞᱮᱠᱟ ᱢᱟᱨᱟᱝ ᱢᱟᱨᱟᱝ ᱨᱳᱜᱽ ᱡᱟᱦᱟᱸ ᱞᱮ ᱠᱟᱢ ᱱᱚᱣᱟ ᱦᱟᱨᱴ ᱮᱴᱮᱠ ᱢᱮᱱ ᱜᱟᱱᱚᱜᱼᱟ ᱥᱮ, ᱟᱨ ᱚᱱᱟ ᱥᱩᱜᱟᱨ ᱦᱟ. ᱚᱱᱟ ᱠᱩ ᱠᱩ ᱟᱹᱰᱤᱻ ᱢᱟᱱᱮ ᱥᱚᱠᱛᱚ ᱦᱚᱜᱼᱚ ᱱᱚᱣᱟ ᱨᱩᱣᱟᱹ ᱱᱤᱛᱚᱜ ᱧᱮᱞᱚᱜ ᱠᱟᱱᱟ᱾ ᱟᱨ ᱚᱱᱟ ᱥᱟᱶᱛᱮ ᱩᱱᱢᱟ ᱴᱤᱵᱷᱤ ᱾ ᱦᱳᱭ ᱚᱱᱟ ᱧᱮᱞᱚᱜ ᱠᱟᱱᱟ ᱦᱟᱸᱜ᱾ ᱚᱱᱠᱟ ᱦᱟᱜ ᱛᱚ ᱦᱚᱜᱼᱚ ᱱᱚᱣᱟ ᱠᱚ ᱨᱩᱣᱟᱹ᱾ ᱟᱨ ᱱᱚᱣᱟ ᱠᱚ ᱥᱟᱶᱛᱮ ᱟᱨᱦᱚᱸ ᱮᱴᱟᱜ ᱮᱴᱟᱜ ᱨᱩᱣᱟᱹ ᱢᱟᱱᱮ ᱟᱹᱰᱤ ᱡᱩᱨᱜᱮ ᱦᱩᱭᱩᱜ ᱠᱟᱱᱟ᱾
ᱦᱳᱭ᱾
ᱦᱚᱭ ᱛᱚ ᱨᱩᱣᱟᱹ ᱢᱟ ᱦᱚᱭᱛᱚ ᱥᱟᱱᱟᱢ ᱠᱚᱜᱮ ᱧᱟᱢ ᱵᱚᱱ ᱜᱮᱭᱟ᱾ ᱠᱚᱢ ᱵᱮᱥᱤ ᱮ ᱨᱩᱣᱟᱹᱜ ᱦᱟᱹᱥᱩ ᱦᱩᱭᱩᱜ ᱜᱮᱭᱟ ᱚᱱᱟ ᱵᱩᱱ ᱵᱟᱰᱟᱭ ᱜᱮᱭᱟ ᱾
ᱟᱫᱚ ᱢᱤᱫᱴᱟᱝ ᱦᱚᱲ ᱫᱚ ᱱᱤᱭᱟᱹᱼᱼ ᱱᱚᱜᱼ ᱱᱟ ᱱᱤᱭᱟᱹ ᱱᱮᱛᱟᱨ ᱡᱟᱦᱟᱸ ᱢᱤᱫᱴᱟᱝ ᱨᱩᱣᱟᱹ ᱦᱮᱡ ᱟᱠᱟᱱᱟ ᱚᱱᱟ ᱫᱚ ᱢᱤᱫᱴᱟᱝ ᱵᱷᱟᱭᱨᱟᱥ ᱨᱩᱣᱟᱹ ᱦᱮᱡ ᱟᱠᱟᱱᱟ ᱥᱮ᱾
ᱦᱳᱭ᱾
ᱟᱫᱚ ᱱᱟᱦᱟᱜ ᱡᱟᱦᱟᱸᱨᱮ ᱯᱨᱟᱭ ᱨᱩᱣᱟᱹ ᱠᱚ ᱦᱳᱭᱳᱜ ᱠᱟᱱᱟ ᱯᱨᱟᱭ ᱧᱮᱞᱚᱜᱚᱜ ᱠᱟᱱᱟ ᱡᱮᱼᱼ ᱯᱮ ᱛᱷᱮᱠᱮ ᱢᱚᱬᱮ ᱫᱤᱱ ᱨᱩᱣᱟᱹ ᱡᱟᱦᱟᱸ ᱛᱤᱱᱟᱹᱜ ᱨᱟᱱ ᱡᱚᱢᱼᱼ ᱵᱟᱝ ᱵᱷᱟᱜᱮ ᱞᱟᱹᱜᱤᱫᱚᱜ ᱠᱟᱱᱟ ᱥᱮ, ᱚᱱᱟ ᱟᱡ ᱛᱮᱜᱮ ᱟᱡ ᱛᱮᱜᱮ ᱧᱮᱞᱚᱜᱚᱜ ᱠᱟᱱᱟ ᱡᱮ ᱢᱚᱴᱟᱢᱩᱴᱤ ᱨᱟᱱ ᱡᱚᱢ ᱠᱟ ᱠᱟᱛᱮ ᱡᱟᱦᱟᱸᱜ ᱜᱮ ᱡᱩᱫᱤ ᱞᱟᱦᱟ ᱠᱷᱚᱱᱟᱜ ᱨᱟᱱᱮ ᱡᱚᱢᱚᱜ ᱠᱷᱟᱱ ᱵᱩᱡᱽ ᱮᱫᱟ ᱡᱮ ᱨᱩᱣᱟᱹᱜ ᱠᱟᱹᱱᱟᱹᱧ ᱱᱟᱦᱟᱜ ᱡᱳᱨ ᱵᱟᱝ ᱦᱚᱪᱚ ᱠᱟᱛᱮ ᱡᱩᱫᱤ ᱨᱟᱱᱮ ᱡᱚᱢᱮᱫ ᱠᱚ ᱛᱟᱦᱚᱞᱮ ᱵᱮᱥ ᱜᱚᱫᱚᱜ ᱠᱟᱱᱟ ᱞᱚᱜᱚᱱ ᱧᱚᱜ ᱟᱨ ᱡᱩᱫᱤ ᱱᱟᱦᱟᱜ ᱚᱱᱮ ᱨᱩᱣᱟᱹ ᱢᱟᱱᱮ ᱡᱳᱨ ᱚᱠᱛᱚ ᱫᱚ ᱟᱫᱚ ᱱᱟᱦᱟᱜ ᱵᱮᱥ ᱫᱚ ᱠᱟᱹᱴᱤᱡ ᱟᱹᱰᱤ ᱢᱟᱱᱮ ᱞᱮ ᱰᱮᱨᱤ ᱠᱟᱛᱮᱫ ᱮ ᱵᱮᱥᱚᱜ ᱠᱟᱱᱟ ᱦᱟᱸᱜ ᱵᱤᱞᱚᱢ ᱧᱚᱜ ᱠᱟ ᱠᱟᱛᱮᱜ᱾
ᱦᱳᱭ ᱦᱳᱭ ᱦᱳᱭ ᱦᱳᱭ ᱫᱚ ᱱᱚᱜᱼᱚᱭ ᱡᱮ ᱟᱡᱡᱟᱨ
ᱢᱟᱱᱮ ᱱᱤᱛᱚᱜᱟᱜ ᱡᱩᱜᱽ ᱨᱮ ᱟᱹᱰᱤ ᱥᱚᱠᱛᱚ ᱧᱟᱧᱟᱢ ᱠᱟᱱᱟ, ᱟᱨ ᱚᱱᱠᱟ ᱛᱚ ᱟᱹᱰᱤ ᱜᱟᱱ ᱦᱚᱲᱟᱜ ᱢᱟᱱᱮ ᱡᱤᱣᱤ ᱦᱚᱸ ᱪᱟᱞᱟᱣ ᱟᱠᱟᱱᱟ ᱥᱮ ᱱᱤᱛᱚᱜ ᱦᱚᱸ ᱚᱱᱠᱟ ᱟᱹᱰᱤ ᱜᱟᱱ ᱦᱚᱲ ᱨᱩᱣᱟᱹ ᱨᱮ ᱠᱟᱹᱦᱤᱞ ᱢᱮᱱᱟᱜ ᱠᱚᱣᱟ ᱢᱮᱱᱠᱷᱟᱱ ᱦᱚᱜᱼᱚᱭ ᱱᱚᱣᱟ ᱠᱚ ᱨᱩᱣᱟᱹᱼᱼ ᱨᱩᱣᱟᱹ ᱢᱟ ᱢᱮᱱᱟᱜ ᱜᱮᱭᱟ, ᱢᱮᱱᱠᱷᱟᱱ ᱟᱹᱰᱤ ᱥᱚᱠᱛᱚ ᱦᱩᱭᱩᱜ ᱠᱟᱱᱟ ᱾ ᱢᱮᱱᱠᱷᱟᱱ ᱪᱮᱫᱟᱜ ᱦᱩᱭᱩᱜ ᱠᱟᱱᱟ ᱱᱤᱛᱚᱜ ᱜᱟᱜ ᱡᱩᱜᱽᱨᱮ ᱾ ᱦᱚᱭᱛᱳ ᱥᱮᱫᱟᱭ ᱚᱱᱠᱟ ᱨᱩᱣᱟᱹᱜ ᱠᱟᱱ ᱛᱟᱦᱮᱱ ᱨᱮᱠᱚᱼᱼ ᱢᱟᱱᱮ ᱟᱛᱳ ᱨᱮ ᱡᱟᱦᱟᱸ ᱜᱮᱠᱚ ᱵᱟᱲᱟᱭ ᱠᱟᱱ ᱛᱟᱦᱮ ᱨᱮᱦᱮᱫ ᱨᱟᱱ ᱠᱚ ᱚᱱᱟ ᱠᱚᱛᱮ ᱠᱚ ᱵᱮᱥᱩᱜ ᱠᱟᱱ ᱛᱟᱦᱮᱸᱱᱟᱠᱚ ᱦᱮᱸ, ᱱᱤᱛᱳᱜ ᱧᱮᱞᱚᱜ ᱠᱟᱱᱟ ᱡᱟᱦᱟᱸ ᱚᱱᱠᱟ ᱨᱩᱣᱟᱹ ᱠᱚ ᱦᱤᱡᱩᱜ ᱠᱟᱱᱟ ᱨᱮᱦᱮᱫ ᱨᱟᱱ ᱠᱚ ᱛᱮ ᱚᱱᱠᱟ ᱰᱷᱮᱨ ᱵᱟᱝᱠᱚ ᱵᱮᱥᱚᱜ ᱠᱟᱱᱟ᱾ ᱟᱫᱚ ᱩᱱᱠᱩ ᱫᱚ ᱢᱟᱱᱮ ᱱᱚᱝᱠᱟ ᱢᱟᱨᱟᱝ ᱢᱟᱨᱟᱝ ᱦᱚᱥᱯᱤᱴᱟᱞ ᱪᱟᱞᱟᱣ ᱠᱟᱛᱮ ᱦᱚᱭ ᱛᱚ ᱦᱟᱡᱟᱭᱟᱜ ᱴᱟᱠᱟ ᱯᱚᱭᱥᱟ ᱢᱮᱭᱟ ᱩᱱᱤ ᱡᱚᱫᱤ ᱢᱚᱸᱡᱽ ᱞᱮᱠᱟᱭ ᱟᱨ ᱚᱸᱰᱮ ᱪᱤᱠᱤᱛᱥᱟ ᱦᱚᱪᱚᱟᱭ ᱛᱚᱵᱮ ᱠᱷᱟᱱ ᱩᱱᱤ ᱱᱟᱯᱟᱭᱚᱜᱼ ᱟᱭ ᱟᱨ ᱵᱟᱝᱠᱷᱟᱱ ᱫᱚ ᱵᱟᱝ ᱦᱟᱸᱜ᱾
ᱦᱳᱸᱭ
ᱱᱤᱛᱚᱜ ᱚᱠᱛᱚ ᱪᱮᱫᱟᱜ ᱚᱱᱠᱟ ᱢᱟᱱᱮ ᱰᱷᱮᱨ ᱚᱱᱠᱟ ᱨᱩᱣᱟᱹ ᱦᱩᱭᱩᱜ ᱠᱟᱱᱟ? ᱟᱵᱮᱱ ᱠᱟᱹᱴᱤᱡ ᱵᱮᱱ ᱞᱟᱹᱭ ᱫᱟᱲᱮᱭᱟᱜᱼᱟ ᱠᱤ ᱱᱚᱝᱠᱟ? ᱨᱩᱣᱟᱹ ᱢᱟ ᱦᱩᱭᱩᱜ ᱜᱮᱭᱟ ᱱᱚᱣᱟ ᱢᱟ ᱥᱟᱵᱷᱟᱵᱤᱠ ᱜᱮᱭᱟ᱾
ᱦᱮᱸ ᱟᱫᱚ ᱱᱟᱦᱟᱜ ᱱᱮᱛᱟᱨ ᱡᱚᱢ ᱧᱩ ᱟᱵᱚᱣᱟᱜ ᱴᱷᱤᱠ ᱴᱷᱟᱠ ᱵᱟᱝ ᱦᱩᱭᱩᱜ ᱠᱟᱱ ᱛᱟᱵᱚᱱᱟ ᱡᱟᱦᱟᱸ ᱫᱚ ᱟᱵᱚᱣᱟᱜ ᱪᱮᱫ ᱵᱚᱱ ᱞᱟᱹᱭᱟ ᱢᱟᱱᱮ ᱱᱚᱜᱚᱭ ᱨᱟᱱ ᱢᱩᱨᱜᱟᱹᱱ ᱱᱚᱜᱼᱚᱭ ᱡᱟᱦᱟᱱᱟᱜ ᱡᱚᱢᱟᱜ ᱨᱮᱜᱮ ᱛᱚ ᱵᱷᱮᱡᱮᱞ ᱛᱟᱦᱮᱱ ᱠᱟᱱ ᱜᱮᱭᱟ ᱥᱮ᱾ ᱟᱭᱢᱟ ᱠᱚ ᱡᱟᱹᱥᱛᱤ ᱠᱟᱹᱭᱛᱮ ᱛᱚ ᱚᱱᱟ ᱠᱷᱟᱹᱛᱤᱨ ᱛᱮ ᱟᱵᱚᱣᱟᱜ ᱨᱩᱣᱟᱹ ᱟᱡᱟᱨ ᱫᱚ ᱡᱟᱹᱥᱛᱤ ᱦᱤᱡᱩᱜ ᱠᱟᱱ ᱜᱮᱭᱟ᱾ ᱛᱚ ᱚᱱᱟ ᱡᱟᱦᱟᱸ ᱟᱡᱟᱨ ᱠᱚ ᱦᱤᱡᱩᱜ ᱠᱟᱱᱟ ᱛᱚ ᱚᱱᱟ ᱡᱚᱢ ᱟᱵᱚᱣᱟᱜ ᱤᱯᱷᱮᱠᱴ ᱟᱵᱚ ᱦᱚᱲᱢᱚ ᱪᱮᱛᱟᱱ ᱨᱮ ᱟᱭᱢᱟ ᱠᱟᱹᱨ ᱛᱮ ᱤᱯᱷᱮᱠᱴᱮ ᱟᱹᱜᱩᱭᱮᱫᱼᱟᱭ ᱛᱚ ᱚᱱᱟ ᱠᱷᱟᱹᱛᱤᱨ ᱛᱮ ᱦᱤᱡᱩᱜ ᱠᱟᱱ ᱜᱮᱭᱟ ᱥᱮ ᱱᱚᱣᱟ ᱠᱚᱫᱚ, ᱛᱟᱯᱚᱨᱮ ᱦᱚᱜᱼᱚᱭ ᱡᱮ ᱡᱟᱦᱟᱸ ᱟᱭᱢᱟ ᱟᱭᱢᱟ ᱡᱟᱭᱜᱟ ᱨᱮᱫᱚ ᱟᱭᱢᱟ ᱟᱭᱢᱟ ᱢᱟᱱᱮ, ᱢᱟᱨᱟᱝ ᱢᱟᱨᱟᱝ ᱤᱭᱟᱹ ᱠᱚ ᱡᱟᱦᱟᱸ ᱠᱚ ᱦᱩᱭᱩᱜ ᱠᱟᱱᱟ ᱚᱱᱟ ᱠᱚᱨᱮᱜ ᱡᱟᱦᱟᱸ ᱱᱟᱦᱟᱜ ᱥᱚ ᱛᱮ ᱥᱮ ᱥᱤᱲᱤᱡ ᱤᱭᱟᱹᱛᱮ ᱫᱟᱜ ᱛᱮ ᱯᱚᱨᱤᱱᱚᱛᱚᱜ ᱠᱟᱱᱟ ᱡᱟᱦᱟᱸ ᱟᱥᱮ ᱯᱟᱥᱮ ᱨᱮ ᱤᱭᱟᱹᱜ ᱠᱟᱱᱟ ᱡᱟᱭᱜᱟ ᱠᱚᱨᱮ ᱪᱟᱞᱟᱣ ᱤᱫᱤᱜ ᱠᱟᱱᱟ ᱱᱟᱹᱣᱛᱮ ᱵᱳᱹᱦᱮᱞᱚᱜ ᱠᱟᱱᱟ ᱛᱚ ᱚᱱᱟ ᱠᱚ ᱠᱷᱟᱹᱛᱤᱨ ᱛᱮ ᱟᱭᱢᱟ ᱟᱭᱢᱟ ᱡᱟᱭᱜᱟ ᱠᱚᱦᱚᱸ ᱢᱟᱱᱮ ᱴᱷᱟᱶ ᱠᱚ ᱢᱟᱱᱮ ᱟᱹᱰᱤ ᱟᱹᱰᱤ ᱵᱟᱹᱫᱽ ᱵᱟᱹᱭᱦᱟᱹᱲ ᱠᱚᱦᱚᱸ ᱚᱱᱛᱮ ᱡᱩᱫᱤ ᱪᱟᱞᱟᱜ ᱠᱟᱱ ᱠᱷᱟᱱ ᱚᱱᱟ ᱵᱟᱹᱫᱽ ᱵᱟᱹᱭᱦᱟᱹᱲ ᱠᱚᱫᱚ ᱵᱟᱹᱲᱤᱡᱚᱜ ᱠᱟᱱᱟ ᱥᱮ
ᱮᱠᱫᱚᱢ ᱮᱠᱫᱚᱢ ᱮᱠᱫᱚᱢ
ᱛᱚ ᱚᱱᱠᱟ ᱚᱱᱠᱟ ᱟᱭᱢᱟ ᱛᱚ ᱚᱸᱰᱮ ᱠᱷᱚᱱᱟᱜ ᱟᱨᱦᱚᱸ ᱵᱟᱹᱲᱤᱡ ᱵᱟᱹᱲᱤᱡ ᱤᱭᱟᱹ ᱠᱚ ᱱᱟᱦᱟᱪ ᱩᱱᱠᱩ ᱡᱤᱵᱽᱼᱡᱤᱭ ᱤᱭᱟᱹ ᱠᱚᱠᱚ ᱟᱨᱮᱡᱟᱜ ᱠᱟᱱᱟ ᱠᱚ ᱚᱸᱰᱮ ᱜᱮ ᱵᱟᱹᱲᱤᱡ ᱫᱟᱜ ᱠᱷᱚᱱᱟᱜ ᱜᱮ ᱟᱫᱚ ᱱᱟᱦᱟᱜ ᱚᱱᱠᱟ ᱠᱟᱛᱮᱫ ᱜᱮᱛᱚ ᱥᱤᱢ ᱱᱚᱜᱼᱚᱭ ᱡᱮ ᱡᱟᱦᱟᱸ ᱞᱮᱠᱟ ᱤᱭᱟᱹ ᱠᱚ ᱦᱩᱭᱩᱜ ᱚᱱᱠᱟ ᱚᱱᱟ ᱨᱳᱜᱽ ᱟᱡᱟᱨ ᱠᱚ ᱚᱱᱟ ᱠᱚᱫᱚ ᱚᱸᱰᱮ ᱠᱷᱚᱱᱟᱜ ᱜᱮ ᱥᱤᱨᱡᱟᱹᱜ ᱠᱟᱱᱟ
ᱮᱠᱫᱚᱢ ᱛᱚ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱦᱚᱸᱜ-ᱚᱭ ᱡᱮ ᱡᱚᱢ ᱨᱮ ᱱᱤᱛᱚᱜ ᱵᱷᱮᱡᱟᱞ ᱦᱩᱸ ᱟᱨ ᱡᱟᱦᱟᱸ ᱵᱤᱱ ᱞᱟᱹᱭ ᱠᱮᱫᱟ ᱠᱚᱞ ᱠᱟᱨᱮᱠ ᱢᱤᱢᱤᱫ ᱡᱚᱠᱷᱚᱱ ᱫᱟᱜ ᱠᱤᱝᱵᱟ ᱥᱩᱱᱩᱢ ᱚᱸᱰᱮ ᱠᱷᱚᱱ ᱡᱚᱠᱷᱚᱱ ᱩᱸᱰᱩᱠᱚᱜ ᱠᱟᱱᱟ ᱥᱮ ᱛᱚᱵᱮ ᱠᱷᱟᱱ ᱚᱸᱰᱮ ᱠᱷᱚᱱᱟᱜ ᱟᱹᱰᱤᱜᱟᱱ ᱚᱱᱠᱟᱱᱟᱜ ᱵᱷᱮᱡᱟᱞ ᱡᱚᱢ ᱨᱮ ᱦᱩᱭᱩᱜ ᱠᱟᱜ ᱥᱮ ᱫᱟᱜ ᱠᱚᱨᱮ ᱢᱮᱥᱟᱜ ᱠᱟᱱᱟ ᱚᱱᱟ ᱥᱟᱶ ᱥᱟᱶᱛᱮ ᱦᱚᱸᱜᱼᱚᱭ ᱡᱮ ᱟᱵᱩ ᱡᱚᱠᱷᱚᱱ ᱵᱟᱦᱟ ᱨᱮᱵᱚᱱ ᱩᱸᱰᱩᱠᱚᱜᱼᱟ ᱥᱮ, ᱵᱟᱡᱟᱨ ᱨᱮᱭᱟᱜ ᱟᱹᱰᱤ ᱜᱟᱱ ᱵᱷᱮ ᱡᱟᱞ ᱡᱤᱱᱤᱥ ᱵᱚᱱ ᱡᱚᱢ ᱮᱫᱟ ᱵᱚ ᱥᱮ ᱢᱟᱱᱮ ᱡᱚᱠᱷᱚᱱ ᱵᱟᱦᱟ ᱨᱮᱵᱚᱱ ᱩᱸᱰᱩᱠᱚᱜᱼᱟ ᱛᱚᱵᱮ ᱠᱷᱟᱱ ᱥᱩᱱᱩᱢ ᱨᱮᱭᱟᱜ ᱡᱤᱱᱤᱥ ᱵᱚᱱ ᱡᱚᱢ ᱫᱟ ᱚᱱᱟ ᱯᱷᱟᱥᱯᱷᱩᱰ ᱵᱚᱱ ᱡᱚᱢ ᱫᱟ᱾ ᱟᱨ ᱢᱟᱱᱮ ᱟᱹᱰᱤ ᱞᱮᱠᱟᱱᱟᱜ ᱚᱱᱠᱟᱱᱟᱜ ᱵᱷᱮᱡᱟᱞ ᱡᱤᱱᱤᱥ ᱵᱚᱱ ᱡᱚᱢ ᱫᱟ ᱤᱱᱟᱹ ᱫᱚ ᱱᱤᱛᱳᱜ ᱟᱢ ᱥᱩᱱᱩᱢ ᱨᱮᱦᱚᱸ ᱟᱹᱰᱤ ᱞᱮᱠᱟᱱ ᱵᱷᱮᱡᱟᱞ ᱥᱩᱱᱩᱢ ᱧᱟᱢᱚᱜ ᱠᱟᱱᱟ᱾ ᱦᱮᱸ ᱦᱚᱭᱛᱳ ᱥᱩᱱᱩᱢ ᱚᱱᱟ ᱥᱟᱶ ᱥᱟᱶᱛᱮ ᱟᱹᱰᱤ ᱞᱮᱠᱟᱱᱟᱜ ᱡᱚᱢ ᱡᱤᱱᱤᱥ ᱠᱚᱨᱮ ᱚᱱᱟ ᱥᱟᱶᱛᱮ ᱦᱚᱸᱜ-ᱚᱭ ᱡᱮ ᱡᱟᱦᱟᱸᱭ ᱦᱩᱰᱤᱧ ᱜᱤᱫᱽᱨᱟᱹ ᱠᱷᱚᱱ ᱜᱮ ᱡᱚᱠᱷᱚᱱ ᱜᱤᱫᱽᱨᱟᱹ ᱠᱚ ᱦᱟᱨᱟᱜ ᱟᱠᱚ ᱡᱚᱢ ᱠᱚ ᱪᱮᱫ ᱟᱠᱩ ᱛᱚ ᱱᱚᱣᱟ ᱡᱟᱦᱟᱸ ᱫᱚ ᱚᱱᱟ ᱯᱞᱟᱥᱴᱤᱠ ᱱᱟᱜ ᱦᱟᱣᱟ ᱡᱤᱱᱤᱥ ᱡᱟᱦᱟᱸ ᱡᱚᱢᱟᱜ ᱛᱟᱦᱮᱱᱟ ᱡᱮ ᱛᱚ ᱟᱹᱰᱤᱜᱟᱱ ᱚᱱᱠᱟᱱᱟᱜ ᱢᱮᱱᱟᱜᱼᱟ, ᱚᱱᱟ ᱠᱩᱨᱠᱩᱨᱤ ᱦᱩᱭᱱᱟ ᱪᱤᱯᱥ ᱦᱩᱭᱱᱟ ᱦᱮᱸ
ᱟᱭᱢᱟ ᱞᱮᱠᱟᱱᱟᱜ ᱟᱭᱢᱟ ᱞᱮᱠᱟᱱᱟᱜ ᱡᱟᱦᱟᱸ ᱯᱮᱠᱮᱴ ᱫᱤᱭᱮ ᱡᱤᱱᱤᱥ ᱠᱚ ᱟᱨᱠᱤ ᱚᱱᱟ ᱠᱚᱫᱚ ᱱᱟᱦᱟᱜ
ᱦᱳᱭ ᱦᱳᱭ ᱟᱨ ᱡᱟᱦᱟᱸ ᱞᱮᱠᱟ ᱦᱩᱭᱩᱜ ᱠᱟᱱᱟ ᱠᱚᱠᱚ ᱠᱚᱞᱟ ᱛᱟᱨᱯᱚᱨᱮ ᱚᱱᱠᱟᱱᱟᱜ ᱡᱩᱥ ᱢᱮᱱᱟᱜᱼᱟ ᱟᱹᱰᱤᱜᱟᱱ ᱱᱤᱛᱚᱜ᱾ ᱩᱸᱰᱩᱠ ᱠᱟᱱᱟ ᱛᱚ ᱦᱚᱸᱜ-ᱱᱚ ᱚᱱᱠᱟᱱᱟᱜ ᱡᱚᱠᱷᱚᱱ ᱟᱵᱚ ᱵᱚᱱ ᱡᱚᱢ ᱫᱟᱥᱮ, ᱛᱚᱵᱮ ᱠᱷᱟᱱ ᱟᱵᱚᱣᱟᱜ ᱦᱚᱲᱢᱚᱨᱮ ᱤᱯᱷᱮᱴ ᱮ ᱮᱢ ᱫᱟᱭ᱾ ᱡᱟᱦᱟᱸ ᱫᱚ ᱵᱮᱱᱟᱣ ᱡᱤᱱᱤᱥ, ᱯᱨᱚᱰᱟᱠᱴ ᱡᱤᱱᱤᱥ, ᱚᱱᱟ ᱠᱚ ᱡᱟᱹᱥᱛᱤ ᱵᱚᱱ ᱵᱮᱵᱚᱦᱟᱨ ᱫᱟ᱾ ᱢᱟᱱᱮ ᱠᱚᱢ ᱚᱠᱛᱚᱨᱮ ᱢᱟᱱᱮ ᱯᱚᱭᱥᱟᱛᱮ ᱠᱤᱨᱤᱧ ᱞᱮᱠᱟᱱ ᱜᱮ ᱧᱟᱢᱚᱜ ᱠᱟᱱᱟ, ᱡᱚᱢ ᱜᱟᱱ ᱜᱚᱫᱚᱜ ᱠᱟᱱᱟ ᱱᱚ ᱱᱚᱝᱠᱟ ᱦᱟᱸᱜ᱾
ᱛᱚ ᱟᱵᱚ ᱚᱲᱟᱜ ᱨᱮᱭᱟᱜ ᱡᱤᱱᱤᱥ, ᱟᱵᱚ ᱛᱮ ᱵᱮᱱᱟᱣ ᱠᱟᱛᱮᱜ ᱫᱚ ᱢᱟᱱᱮ ᱦᱟᱸᱜ ᱟᱹᱰᱤ ᱠᱚᱢ ᱵᱚᱱ ᱡᱚᱢ ᱫᱟ ᱢᱟᱱᱮ ᱰᱷᱮᱨ ᱫᱚ ᱦᱟᱸᱜ ᱱᱚᱝᱠᱟ ᱥᱚᱦᱚᱨ ᱵᱟᱡᱟᱨ ᱠᱚᱨᱮ ᱦᱟᱸᱜ᱾ ᱚᱱᱠᱷᱟ ᱛᱚ ᱚᱱᱟ ᱤᱭᱟᱹ ᱛᱮᱜᱮ ᱟᱵᱚᱣᱟᱜ ᱰᱷᱮᱨ ᱵᱷᱮᱡᱟᱞ ᱦᱩᱭᱩᱜ ᱠᱟᱱᱟ, ᱟᱨ ᱟᱵᱩ ᱡᱟᱦᱟᱸᱜᱮ ᱥᱟᱨ ᱨᱮᱭᱟᱜ ᱡᱤᱱᱤᱥ ᱵᱚᱱ ᱡᱚᱢ ᱫᱟ ᱵᱚᱱ, ᱩᱛᱩ ᱡᱤᱱᱤᱥ ᱠᱚ ᱪᱮᱫ ᱠᱚ ᱚᱱᱟ ᱞᱮᱠᱟᱛᱮ ᱟᱵᱚ ᱰᱷᱮᱨ ᱵᱷᱮᱡᱟᱞ ᱦᱩᱭᱩᱜ ᱠᱟᱱᱟ᱾
ᱟᱫᱚ ᱚᱱᱠᱟ ᱞᱮᱠᱟᱛᱮᱜᱮ ᱟᱵᱚᱣᱟᱜ ᱵᱮᱢᱟᱨ ᱟᱡᱟᱨ ᱫᱚ ᱰᱷᱮᱨ ᱪᱟᱞᱟᱜ ᱠᱟᱱᱟ, ᱟᱨ ᱱᱤᱛᱚᱝ ᱧᱮᱞᱚᱜ ᱠᱟᱱᱟ ᱫᱟᱜ ᱱᱤᱛᱚᱜ ᱚᱠᱛᱚ ᱨᱮ ᱱᱤᱛᱚᱜ ᱢᱟ ᱫᱟᱜ ᱫᱤᱱ ᱠᱟᱱᱟ᱾ ᱛᱚᱻ ᱫᱟᱜ ᱱᱤᱛᱳᱜ ᱫᱚ ᱡᱮᱦᱮᱛᱩ ᱫᱟᱜ ᱫᱤᱱ ᱠᱟᱱ ᱛᱚ ᱚᱱᱟ ᱞᱚᱞᱚ ᱠᱚᱫᱚ ᱚᱱᱟ ᱫᱚ ᱧᱩᱩᱭ ᱦᱩᱭᱩᱜᱼᱟ, ᱥᱮ ᱵᱟᱝ?
ᱦᱳᱭ᱾
ᱢᱮᱱᱠᱷᱟ ᱦᱳᱭ ᱦᱳᱭ, ᱛᱚ ᱚᱱᱟ ᱫᱟᱜ ᱡᱩᱫᱤ ᱟᱨᱚ ᱚᱱᱠᱟ, ᱤᱭᱟᱹ ᱠᱚᱨᱮ ᱵᱚᱱ ᱧᱩᱭᱟ ᱡᱟᱦᱟᱸ ᱫᱚ, ᱚᱱᱟ ᱪᱮᱫ ᱠᱚ ᱞᱟᱹᱭᱟ ᱦᱟᱸᱜ, ᱟᱸ ᱯᱩᱠᱷᱨᱤ ᱠᱚ ᱟᱦᱟᱨ ᱠᱩ ᱦᱮᱸ ᱟᱫᱚ ᱚᱱᱟ ᱠᱚᱨᱮ ᱫᱟᱜ ᱡᱩᱫᱤᱵᱚᱱ ᱧᱩᱭ ᱨᱮᱦᱚᱸ, ᱟᱵᱚ ᱡᱚᱠᱷᱚᱱ ᱟᱸᱻ ᱫᱟᱜ ᱞᱚᱞᱚ ᱠᱟᱛᱮᱜ ᱵᱚᱱ ᱧᱩᱭᱟ ᱛᱚᱵᱮ ᱠᱷᱟᱱ ᱡᱟᱱᱤᱡ ᱚᱥᱩᱵᱤᱫᱷᱟ ᱫᱚ ᱵᱟᱝ ᱦᱩᱭᱩᱜᱼᱟ᱾ ᱢᱟᱱᱮ ᱚᱠᱟ ᱚᱠᱟ ᱡᱟᱭᱜᱟ ᱨᱮᱫᱚ ᱫᱟᱜ ᱨᱮ ᱟᱹᱰᱤ ᱜᱟᱱ ᱚᱥᱩᱵᱤᱫᱟ ᱢᱮᱱᱟᱜᱼᱟ ᱚᱱᱟ ᱞᱮᱠᱟᱛᱮ ᱢᱟᱱᱮ ᱚᱱᱟ ᱠᱷᱚᱱ ᱦᱚᱸ ᱫᱟᱜ ᱠᱷᱚᱱ ᱦᱚᱸ ᱟᱹᱰᱤ ᱰᱷᱮᱨ ᱢᱟᱱᱮ ᱵᱮᱢᱟᱨ ᱟᱡᱟᱨ ᱦᱩᱭᱩᱜ ᱠᱟᱱᱟ᱾
ᱦᱳᱭ
ᱚᱱᱠᱷᱟ ᱦᱳᱭ, ᱟᱨ ᱱᱤᱛᱚᱜᱜ ᱧᱮᱞᱚᱜ ᱠᱟᱱᱟ ᱡᱚᱢ ᱨᱮ ᱡᱟᱹᱥᱛᱤ ᱠᱟᱭᱛᱮ
ᱦᱳᱭ ᱟᱭᱢᱟ, ᱟᱭᱢᱟ ᱰᱷᱮᱨ ᱡᱚᱢ, ᱡᱚᱢ ᱠᱚᱨᱮ ᱡᱟᱦᱟᱸᱟᱭ ᱠᱟᱡᱟ ᱡᱤᱱᱤᱥ ᱨᱮ ᱵᱮᱥᱤ ᱵᱷᱮᱡᱟᱞ ᱦᱩᱭᱩᱜ ᱠᱟᱱᱟ᱾
ᱦᱳᱭ ᱦᱳᱭ ᱟᱨ ᱚᱱᱟ ᱥᱟᱶᱛᱮ ᱟᱵᱚ ᱦᱚᱜᱼᱚᱭ ᱡᱮ ᱟᱵᱚ ᱚᱠᱛᱚ ᱵᱟᱝᱵᱚᱱ ᱩᱰᱠ ᱫᱟᱲᱮᱭᱟᱜ ᱠᱟᱱᱟ ᱱᱤᱛᱳᱜ-ᱟ ᱢᱟᱱᱮ ᱱᱚᱣᱟ ᱵᱳᱭᱜᱟᱱᱤᱠ ᱥᱟᱭᱮᱱᱥ ᱡᱩᱜᱽ ᱨᱮ ᱟᱵᱚ ᱚᱠᱛᱚ ᱟᱹᱰᱤ ᱠᱷᱟᱴᱚᱱ ᱞᱮᱠᱟ ᱵᱩᱡᱷᱟᱹᱜ ᱠᱟᱱᱟ ᱟᱵᱚᱣᱟᱜ ᱦᱚᱲᱢᱚ ᱡᱚᱛᱚᱱ ᱞᱟᱹᱜᱤᱫ ᱟᱵᱚ ᱚᱠᱛᱚ ᱵᱟᱵᱚᱱ ᱩᱰᱩ ᱫᱟᱲᱮᱭᱟᱜ ᱠᱟᱱᱟ ᱡᱟᱦᱟᱸᱮ ᱞᱮᱠᱟᱞᱤᱧ ᱢᱮᱱ ᱠᱮᱭᱟ ᱱᱚᱜ ᱚᱭ ᱡᱮ ᱵᱮᱭᱟᱢ ᱡᱳᱜᱟᱥᱚᱱ ᱱᱚᱜ ᱱᱚᱣᱟ ᱠᱚ ᱠᱚᱨᱟᱣ ᱞᱟᱹᱠᱛᱤ ᱠᱟᱱᱟ ᱟᱨ ᱚᱱᱟ ᱞᱮᱠᱟᱛᱮ ᱚᱱᱟ ᱢᱟ ᱠᱚᱨᱟᱣ ᱞᱟᱹᱠᱛᱤ ᱠᱟᱱ ᱜᱮᱭᱟ ᱢᱟᱱᱮ ᱟᱵᱚ ᱡᱩᱚᱫᱤ ᱢᱟᱱᱮ ᱪᱚᱵᱽᱵᱤᱥ ᱜᱷᱚᱱᱴᱟ ᱨᱮ ᱡᱩᱫᱤ ᱢᱤᱫ ᱜᱷᱚᱱᱴᱟ ᱦᱚᱸ ᱟᱵᱚᱣᱟᱜ ᱦᱚᱲᱢᱚ ᱞᱮ ᱵ ᱪᱤᱱᱛ ᱪᱚᱨᱪᱟ ᱥᱮ ᱢᱟᱱᱮ ᱠᱟᱱᱟᱜ ᱭ ᱵᱚᱱ ᱠᱚᱨᱟᱣᱟ ᱥᱮ ᱛᱚᱵᱮ ᱠᱷᱟᱱ ᱵᱚᱞᱮ ᱵᱮᱥ ᱦᱩᱭᱩᱜᱼᱟ ᱟᱨ ᱥᱟᱶᱛᱮ ᱡᱚᱢ ᱧᱩ ᱨᱮ ᱠᱟᱹᱴᱤᱡ ᱫᱷᱮᱭᱟᱱᱮ ᱮᱢ ᱡᱟᱹᱲᱩᱹᱲᱟ ᱡᱟᱦᱟᱱᱟᱜ ᱜᱮᱵᱚᱱ ᱡᱚᱢ ᱱᱟᱯᱟᱭ ᱛᱮ ᱟᱹᱨᱩᱵ ᱥᱟᱯᱷᱟ ᱠᱟᱛᱮᱫ ᱯᱷᱟᱨᱪᱟ ᱠᱟᱛᱮᱫ ᱵᱚᱱ ᱡᱚᱢᱟ ᱟᱨ ᱥᱮᱵᱚᱱ ᱵᱮᱱᱟᱣ ᱢᱟ ᱤᱱᱟ ᱠᱟᱛᱮ ᱫᱟᱜ ᱦᱚᱸ ᱢᱟᱱᱮ ᱫᱟᱲᱮᱭᱟᱜ ᱵᱷᱳᱨ ᱢᱟ ᱞᱚᱞᱚ ᱠᱟᱛᱮ ᱵᱚᱱ ᱧᱩᱭ ᱢᱟ ᱞᱚᱞᱚ ᱠᱟᱛᱮ ᱠᱤᱪᱷᱩ ᱜᱟᱱ ᱨᱟᱲᱮᱡ ᱧᱚᱜ ᱠᱟᱛᱮ ᱵᱚᱱ ᱧᱩᱭ ᱢᱟ ᱛᱚᱵᱮ ᱠᱷᱟᱱ ᱟᱵᱚ ᱦᱚᱲᱢᱚ ᱨᱮ ᱡᱟᱦᱟᱱᱟᱜ ᱤᱯᱷᱮᱠᱴ ᱵᱟᱝ ᱦᱩᱭᱩᱜᱼᱟ᱾ ᱛᱚ ᱚᱱᱟ ᱞᱮᱠᱟᱛᱮ ᱱᱤᱛᱚᱜᱼᱜ ᱡᱩᱜᱽᱨᱮ ᱨᱩᱣᱟᱹ ᱦᱟᱹᱥᱩ ᱟᱹᱰᱤᱜᱮ ᱡᱟᱹᱥᱛᱤ ᱪᱟᱞᱟᱜ ᱠᱟᱱᱟ᱾ ᱟᱹᱰᱤ ᱠᱟᱹᱦᱮᱞ ᱠᱷᱮᱞ ᱨᱩᱣᱟᱹ ᱦᱳᱭ ᱚᱱᱠᱟ ᱟᱨ ᱧᱮᱞ ᱠᱮᱜᱟ ᱵᱚᱱ ᱟᱵᱚ ᱟᱵᱚ ᱵᱷᱤᱛᱨᱤ ᱨᱮᱜᱮ ᱢᱟᱱᱮ ᱰᱷᱮᱨ ᱚᱱᱠᱟ ᱫᱚ ᱦᱟᱸᱜ ᱨᱩᱣᱟᱹ ᱫᱚ ᱟᱨᱦᱚᱸ ᱰᱷᱮᱨ ᱧᱟᱢᱚᱜ ᱠᱟᱱᱟ ᱟᱨ ᱱᱤᱛᱚᱜ ᱟᱨᱦᱚᱸ ᱧᱮᱞ ᱠᱮᱭᱟ ᱡᱮ ᱠᱚᱛᱚ ᱠᱚᱛᱚ ᱦᱚᱲ ᱫᱚ ᱢᱟᱱᱮ ᱚᱱᱟ ᱱᱤᱥᱟᱹ ᱡᱤᱱᱤᱥ ᱠᱚ ᱡᱚᱢ ᱮᱫᱟ ᱥᱮ
ᱦᱳᱭ ᱦᱳᱭ
ᱫᱟᱠᱟ ᱦᱟᱺᱰᱤ ᱦᱩᱭᱱᱟ ᱯᱟᱹᱣᱨᱟᱹ ᱦᱩᱭᱱᱟ ᱟᱨ ᱡᱟᱦᱟᱸᱜ ᱜᱮ ᱦᱟᱸᱜ ᱢᱟᱱᱮ ᱵᱤᱲᱤ ᱥᱤᱠᱨᱮᱴ ᱡᱟᱦᱟᱸᱜ ᱜᱮ ᱦᱟᱸᱜ ᱚᱱᱟ ᱠᱚ ᱢᱟᱱᱮ ᱟᱹᱰᱤ ᱡᱟᱹᱥᱛᱤ ᱱᱤᱛᱚᱜ-ᱟ ᱚᱠᱛᱚ ᱨᱮ ᱢᱟᱱᱮ ᱵᱚᱱ ᱵᱮᱵᱚᱦᱟᱨ ᱫᱟᱵᱚᱱ
ᱦᱳᱭ
ᱛᱚ ᱚᱱᱟ ᱠᱷᱚᱛ ᱚᱱᱟ ᱠᱚ ᱡᱚᱢ ᱛᱮᱦᱚᱸ ᱢᱟᱱᱮ ᱠᱷᱚᱛᱤ ᱦᱚᱲᱢᱚ ᱨᱮᱭᱟᱜ ᱠᱷᱚᱛᱤ ᱦᱩᱭᱩᱜ ᱠᱟᱱᱟ ᱚᱱᱠᱷᱟ ᱡᱟᱦᱟᱸ ᱞᱮᱠᱟ ᱜᱟᱸᱡᱟ ᱦᱩᱭᱱᱟ ᱛᱟᱨᱯᱚᱨᱮ ᱦᱟᱺᱰᱤ ᱦᱩᱭᱱᱟ
ᱦᱳᱭ
ᱡᱟᱦᱟᱸᱭ ᱫᱚ ᱦᱚᱳᱭᱛᱳ ᱮᱠᱫᱚᱢ ᱢᱟᱱᱮ ᱮ ᱧᱩ ᱠᱮᱫᱟᱭ ᱯᱟᱹᱣᱨᱟᱹ ᱛᱚᱵᱮ ᱠᱷᱟᱱ ᱩᱱᱤ ᱫᱚ ᱦᱚᱭᱛᱳ ᱧᱩ ᱵᱩᱞᱱᱟᱭ ᱛᱚᱵᱮ ᱠᱷᱟᱱ ᱪᱚᱵᱽᱵᱤᱥ ᱜᱷᱚᱱᱴᱟ ᱠᱚ ᱩᱱᱤ ᱫᱚᱜ ᱵᱟᱭ ᱠᱟᱹᱢᱤᱭᱟ ᱛᱚ ᱩᱱᱤ ᱫᱚ ᱦᱟᱸᱜ ᱧᱩ ᱵᱩᱞᱜᱮ ᱛᱟᱦᱮᱱᱚᱜᱼᱟᱭ
ᱦᱳᱭ
ᱩᱱᱤ ᱫᱚ ᱫᱤᱱᱮ ᱧᱩᱭᱟᱭ ᱦᱚᱭᱛᱚ ᱩᱱ ᱫᱟᱠᱟ ᱦᱚᱭᱛᱳ ᱵᱟᱭ ᱡᱚᱢᱟᱭ ᱛᱚ ᱞᱟᱸᱜᱟᱭ ᱵᱩᱡᱷᱟᱹᱣᱟ ᱯᱚᱨᱮ ᱛᱚ ᱤᱱᱠᱟᱹ ᱛᱮᱦᱚᱸ ᱛᱚ ᱟᱹᱰᱤ ᱜᱟᱱ ᱦᱚᱲ ᱚᱱᱠᱟ ᱨᱩᱣᱟᱹ ᱨᱮᱠᱚ ᱯᱟᱲᱟᱜ ᱠᱟᱱᱟ ᱠᱚ ᱛᱟᱨᱯᱚᱨᱮ ᱩᱱᱠᱩ ᱢᱟᱱᱮ ᱢᱩᱪᱟᱹᱫ ᱨᱮ ᱟᱠᱚᱣᱟᱜ ᱚᱵᱚᱥᱛᱷᱟ ᱵᱟᱹᱲᱤᱡᱚᱜ ᱠᱟᱱ ᱛᱟᱠᱚᱣᱟ ᱦᱚᱲᱢᱚ ᱨᱮᱭᱟᱜ ᱱᱚᱜᱼᱱᱚᱝᱠᱟ ᱛᱚ ᱚᱱᱟᱛᱮ ᱱᱤᱛᱚᱜ-ᱟ ᱢᱟᱱᱮ ᱦᱚᱲᱢᱚ ᱥᱟᱶᱟᱨ ᱫᱚᱦᱚ ᱫᱚ ᱱᱤᱛᱚᱜ ᱟᱹᱰᱤ ᱞᱟᱹᱠᱛᱤ ᱠᱟᱱ ᱜᱮᱭᱟ ᱡᱚᱢ ᱨᱮ ᱢᱚᱸᱡᱽ ᱡᱚᱢ ᱧᱩ ᱛᱟᱯᱚᱨᱮ ᱫᱟᱲᱮᱭᱟᱜ ᱠᱷᱟᱱ ᱢᱤᱫ ᱜᱷᱚᱱᱴᱟ ᱥᱮ ᱟᱫᱷᱟ ᱜᱷᱚᱱᱴᱟ ᱱᱮᱡᱮᱨᱟᱜ ᱦᱚᱲᱢᱚ ᱞᱟᱹᱜᱤᱫ ᱡᱩᱲᱟ ᱵᱮᱭᱟᱢ ᱮᱠᱥᱟᱨᱥᱟᱭᱤᱡ ᱡᱟᱦᱟᱸ ᱜᱮ ᱦᱟᱸᱜ ᱚᱱᱠᱟᱱᱟᱜ
ᱦᱚᱭ ᱟᱫᱚ
ᱛᱚᱵᱮ ᱠᱷᱟᱱ ᱱᱤᱡᱮᱨᱟᱜ ᱦᱚᱲᱢᱚ ᱵᱮᱥ ᱛᱟᱦᱮᱱᱚᱜ-ᱟ ᱟᱨ ᱫᱟᱲᱮᱭᱟᱜ ᱵᱷᱳᱨ ᱢᱟᱱᱮ ᱚᱲᱟᱜ ᱨᱮᱭᱟᱜ ᱡᱤᱱᱤᱥ ᱵᱚᱱ ᱡᱚᱢᱼᱢᱟ ᱡᱟᱦᱟᱸ ᱞᱮᱠᱟ ᱟᱻ ᱩᱛᱩ ᱡᱤᱱᱤᱥ ᱦᱩᱭ ᱮᱱᱟ ᱪᱟᱥ ᱠᱟᱛᱮᱜ ᱵᱚᱱ ᱡᱚᱢ ᱢᱟ ᱟᱨᱠᱤ ᱵᱟᱡᱟᱨ ᱨᱮᱭᱟᱜ ᱟᱹᱰᱤ ᱠᱚᱢ ᱵᱚᱱ ᱡᱚᱢ‌ ᱢᱟ ᱡᱟᱦᱟᱸ ᱠᱚ ᱞᱟᱹᱠᱛᱤ ᱟᱠᱟᱱᱟ ᱚᱱᱟ ᱠᱚᱫᱚ ᱠᱤᱨᱤᱧ ᱠᱟᱛᱮ ᱵᱚᱱ ᱟᱹᱜᱩᱭ ᱢᱟ ᱠᱩ ᱦᱳᱭ ᱦᱳᱭ ᱦᱳᱭ
ᱡᱟᱦᱟᱸᱭ ᱠᱚ ᱥᱚᱦᱚᱨ ᱵᱟᱡᱟᱨ ᱠᱚᱨᱮ ᱢᱮᱱᱟᱜ ᱠᱚᱣᱟ ᱩᱱᱠᱩ ᱱᱷᱟᱜ ᱪᱟᱥ ᱠᱟᱛᱮ ᱫᱚ ᱵᱟᱠᱚ ᱡᱚᱢ ᱫᱟᱲᱮᱭᱟᱜᱼᱟ ᱩᱱᱠᱩ ᱦᱚᱸ ᱡᱟᱛᱮ ᱡᱟᱦᱟᱱ ᱡᱤᱱᱤᱥᱟᱜ ᱜᱮᱠᱚ ᱛᱤᱠᱤ ᱢᱟᱠᱚ ᱛᱤᱠᱤ ᱠᱟᱛᱮ ᱠᱚ ᱡᱚᱢ ᱢᱟᱠᱚ ᱚᱱᱟ ᱛᱮ ᱱᱟᱯᱟᱭ ᱛᱮ ᱚᱱᱟ ᱡᱤᱱᱤᱥ ᱡᱟᱛᱮ ᱩᱱᱠᱩ ᱡᱟᱦᱟᱸ ᱤᱭᱟᱹ ᱠᱚ ᱢᱮᱱᱟᱜ ᱠᱚᱣᱟ ᱡᱟᱛᱮ ᱠᱟᱹᱴᱤᱡ ᱠᱚᱢ ᱯᱚᱨᱤᱢᱟᱱ ᱛᱮ
ᱦᱩᱭᱩᱜ ᱢᱟ ᱡᱟᱛᱮ ᱤᱭᱟᱹ ᱠᱚ ᱡᱟᱛᱮ ᱜᱩᱡᱩᱜ ᱢᱟ
ᱦᱳᱭ ᱦᱳᱭ ᱦᱳᱭ ᱛᱚ ᱚᱱᱠᱟᱛᱮᱱ ᱟᱯᱱᱟᱨᱟᱜ ᱢᱟᱱᱮ ᱦᱚᱲᱢᱚ ᱥᱟᱶᱭᱟᱨ ᱫᱚᱦᱚ ᱞᱟᱹᱠᱛᱤ ᱠᱟᱱᱟ ᱢᱟᱱᱮ ᱞᱟᱹᱭᱟᱠᱚ ᱢᱟᱱᱮ ᱦᱚᱲᱢᱚ ᱡᱩᱫᱤ ᱱᱟᱯᱟᱭᱮᱢ ᱫᱚᱦᱚᱭᱟ ᱢᱟᱱᱮ ᱱᱤᱡᱮᱨᱟᱜ ᱦᱚᱲᱢᱚ ᱜᱮ ᱱᱤᱡᱮᱨᱟᱜ ᱫᱷᱚᱱ ᱠᱟᱱᱟ ᱦᱮᱸᱥᱮ ᱟᱢ ᱡᱩᱫᱤ ᱟᱢᱟᱜ ᱦᱚᱲᱢᱚ ᱡᱩᱫᱤ ᱵᱟᱢ ᱡᱚᱛᱚᱱᱟ ᱛᱚᱵᱮ ᱠᱷᱟᱱ ᱟᱢ ᱪᱮᱫ ᱦᱚᱸ ᱵᱟᱢ ᱪᱤᱠᱟᱹ ᱫᱟᱲᱮᱭᱟᱜᱼᱟ ᱴᱟᱠᱟ ᱯᱚᱭᱥᱟ ᱵᱟᱢ ᱟᱨᱡᱟᱣ ᱫᱟᱲᱮᱭᱟᱜᱼᱟ ᱥᱮ ᱡᱟᱦᱟᱱᱟ ᱦᱚᱸ ᱵᱟᱢ ᱠᱟᱹᱢᱤ ᱫᱟᱲᱮᱭᱟᱜᱼᱢᱟᱱᱮ ᱟᱢ ᱡᱚᱠᱷᱚᱱ ᱵᱟᱢ ᱠᱟᱹᱢᱤ ᱫᱟᱲᱤᱭᱟᱜᱼᱟ ᱛᱚᱵᱮ ᱠᱷᱟᱱ ᱴᱟᱠᱟ ᱯᱚᱭᱥᱟ ᱟᱨᱡᱟᱣᱟᱢ ᱪᱮᱠᱟᱹ ᱛᱮ ᱚᱱᱟᱛᱮ ᱢᱟᱲᱟᱝ ᱛᱮ ᱱᱤᱡᱮᱨᱟᱜ ᱦᱚᱲᱢᱚ ᱱᱟᱯᱟᱭ ᱫᱚᱦᱚ ᱞᱟᱹᱠᱛᱤ ᱠᱟᱱᱟ ᱱᱤᱡᱮᱨᱟᱜ ᱦᱚᱲᱢᱚ ᱵᱟᱨᱮ ᱛᱮ ᱚᱱᱛᱚᱛᱚ ᱟᱫᱷᱟ ᱜᱷᱚᱱᱴᱟ ᱥᱮ ᱢᱤᱫ ᱜᱷᱚᱱᱴᱟ ᱥᱚᱢᱚᱭ ᱩᱰᱩᱠ ᱠᱟᱛᱮᱫ ᱟᱨ ᱟᱵᱚ ᱢᱟ ᱡᱮᱦᱮᱛᱩ ᱵᱚᱱ ᱠᱟᱹᱢᱤ ᱦᱚᱲ ᱠᱟᱱᱟ ᱵᱚᱱ ᱦᱳᱭ ᱟᱨ ᱢᱟᱱᱮ ᱚᱠᱛᱚ ᱞᱮᱠᱟ ᱵᱩᱱ ᱠᱟᱹᱢᱤᱭᱟ ᱚᱠᱛᱚ ᱞᱮᱠᱟ ᱢᱟᱱᱮ ᱟᱨ ᱱᱚᱛᱮ ᱢᱤᱫᱴᱮᱡ ᱠᱟᱛᱷᱟ ᱠᱟᱱᱟ ᱡᱤᱯᱤᱫ ᱟᱹᱵᱩ ᱧᱤᱫᱟᱹ ᱥᱮ ᱢᱚᱴᱟᱢᱩᱼᱼ ᱟᱹᱰᱤ ᱪᱷᱚ ᱠᱷᱚᱱ ᱥᱟᱛ ᱜᱷᱚᱱᱴᱟ ᱢᱟᱱᱮ ᱡᱤᱯᱤᱫ ᱞᱟᱹᱠᱛᱤ ᱠᱟᱱᱟ
ᱮᱠᱵᱟᱨᱮ ᱜᱮ
ᱦᱳᱭ ᱦᱳᱭ ᱛᱚ ᱚᱱᱟ ᱡᱤᱯᱤᱫ ᱡᱩᱫᱤᱢ ᱠᱷᱚᱛᱤ ᱞᱮᱠᱷᱟᱱ ᱚᱱᱟ ᱠᱷᱚᱱ ᱦᱚᱸ ᱟᱵᱚᱣᱟᱜ ᱢᱟᱱᱮ ᱦᱚᱲᱢᱚᱨ ᱨᱮ ᱢᱟᱱᱮ ᱚᱱᱠᱟ ᱟᱡᱟᱨ ᱦᱩᱭ ᱫᱟᱲᱤᱭᱟᱜᱼᱟ ᱟᱨᱠᱤ ᱠᱚᱢᱡᱩᱨᱤ ᱵᱩᱡᱷᱟᱹᱜᱼᱟ ᱚᱱᱠᱟ ᱛᱚ ᱚᱱᱟᱛᱮ ᱡᱤᱯᱤᱫ ᱨᱮᱦᱚᱸ ᱟᱹᱰᱤ ᱫᱷᱮᱭᱟᱱ ᱮᱢᱟᱜ ᱡᱟᱹᱨᱩᱲᱟ ᱛᱚ ᱡᱚᱛᱚ ᱞᱮᱠᱟ ᱛᱮ ᱧᱮᱞ ᱞᱮᱱᱠᱷᱟᱱ ᱛᱚ ᱟᱵᱚᱣᱟᱜ ᱦᱚᱲᱢᱚ ᱱᱤᱯᱷᱩᱴ ᱱᱟᱯᱟᱭ ᱛᱟᱦᱮᱱᱚᱜᱼᱟ ᱚᱱᱠᱟ ᱟᱪᱪᱷᱟ ᱜᱚᱝᱠᱮ ᱚᱠᱛᱚ ᱦᱩᱭᱮᱱ ᱛᱟᱞᱟᱝ ᱥᱮ ᱤᱱᱠᱟ ᱜᱟᱞᱟᱝ ᱨᱚᱯᱚᱲᱟ ᱥᱮ
ᱦᱳᱭ ᱱᱷᱟᱜ ᱱᱤᱝᱠᱟᱹ ᱜᱮ
ᱦᱳᱭ ᱦᱳᱭ ᱴᱷᱤᱠ ᱜᱮᱭᱟ ᱛᱚᱵᱮ ᱢᱟ ᱟᱭᱢᱟ ᱥᱟᱨᱦᱟᱣ